ᱦᱮᱞᱳ ᱡᱚᱦᱟᱨ ᱜᱚᱢᱠᱮ ᱾
ᱦᱮᱸ ᱡᱚᱦᱟᱨ ᱜᱮ ᱜᱚᱢᱠᱮ ᱾ ᱟᱸᱡᱚᱢᱚᱜ ᱠᱟᱱᱟ?
ᱦᱮᱸ ᱟᱸᱡᱚᱢᱚᱜ ᱠᱟᱱ ᱜᱮᱭᱟ ᱾
ᱦᱚᱭ ᱛᱚᱵᱮ ᱢᱚᱡᱽ ᱵᱟᱲᱟ ᱜᱮᱭᱟᱯᱮ?
ᱦᱮᱸ ᱟᱞᱮ ᱫᱚ ᱢᱚᱡᱽ ᱜᱮᱭᱟᱞᱮ ᱾ ᱟᱯᱮ ᱜᱮ ᱦᱟᱸᱜ?
ᱟᱞᱮ ᱦᱚᱸ ᱢᱚᱸᱡᱽ ᱫᱚ ᱢᱚᱸᱡᱽ ᱵᱟᱲᱟᱜ ᱜᱮ ᱢᱮᱱᱟᱜ ᱞᱮᱭᱟ ᱱᱤᱛ ᱫᱷᱟᱹᱵᱤᱡ ᱛᱮ ᱫᱚ ᱾
ᱦᱩᱸ ᱾
ᱛᱚ ᱜᱚᱝᱠᱮ ᱢᱟ ᱛᱚᱵᱮ ᱞᱟᱹᱭ ᱫᱟᱞᱟᱝ ᱢᱮ ᱚᱠᱟᱴᱟᱜ ᱵᱟᱨᱭᱟ ᱴᱚᱯᱤᱠ ᱛᱮ ᱞᱟᱝ ᱠᱟᱛᱷᱟ ᱵᱷᱟᱜᱤ ᱠᱚᱜᱼᱟ?
ᱦᱩᱸ ᱦᱩᱸ ᱢᱟᱱᱮ ᱡᱟᱦᱟᱸᱴᱟᱜ ᱜᱮ ᱢᱤᱫᱴᱮᱡ ᱛᱮ ᱜᱟᱞᱢᱟᱨᱟᱣ ᱦᱩᱭ ᱠᱚᱜᱼᱟ ᱵᱟᱝ ᱚᱱᱠᱟ ᱾ ᱪᱮᱫ ᱟᱹᱣᱲᱤ ᱫᱚᱢ ᱵᱟᱯᱟᱣ ᱵᱟᱲᱟᱭᱟ ᱵᱟᱝ?
ᱦᱥᱭ ᱾
ᱟᱪᱪᱷᱟ ᱢᱤᱫᱴᱮᱱ ᱢᱮᱱ ᱛᱟᱞᱟᱝ ᱤᱧ ᱦᱮᱸ ᱾
ᱢᱟ ᱨᱚᱲ ᱢᱮ ᱾
ᱢᱟᱱᱮ ᱱᱚᱜᱼᱚᱭ ᱡᱮ, ᱦᱩᱞ ᱢᱟᱱᱮ ᱢᱟᱦᱟ ᱠᱚ ᱦᱩᱭᱩᱜ ᱠᱟᱱᱟ ᱵᱟᱝ?
ᱦᱚᱭ ᱾
ᱟᱫᱚ ᱢᱟᱱᱮ ᱦᱟᱺᱰᱤ ᱠᱚ ᱟᱹᱠᱷᱨᱤᱧᱮᱫ ᱠᱟᱱ ᱛᱟᱵᱚᱱᱟ ᱦᱩᱞ ᱢᱟᱦᱟ ᱠᱚᱨᱮ ᱦᱚᱲ ᱠᱚ ᱾
ᱦᱚᱭ ᱾
ᱡᱤᱞ ᱠᱚᱠᱚ ᱟᱹᱠᱷᱨᱤᱧ ᱮᱫᱟ, ᱟᱫᱚ ᱚᱱᱟ ᱜᱮ ᱠᱟᱹᱴᱤᱡ ᱞᱟᱹᱭ ᱛᱟᱞᱟᱝ ᱢᱮ ᱵᱟᱨᱭᱟ ᱯᱮᱭᱟ ᱾ ᱠᱟᱹᱴᱤᱡ ᱢᱟᱪᱷᱟ ᱾
ᱦᱳᱭ ᱦᱳᱭ ᱦᱩᱞ ᱢᱟᱦ ᱫᱚ ᱡᱮ ᱱᱚᱝᱠᱟᱱ ᱡᱤᱱᱤᱥ ᱠᱟᱱᱟ ᱡᱮ ᱢᱤᱫᱴᱮᱱ ᱾ ᱟᱵᱚ ᱟᱵᱚᱨᱮᱱ ᱥᱮᱫᱟᱭ ᱾ ᱦᱟᱯᱲᱟᱢ ᱵᱤᱫᱟᱞ ᱥᱤᱫᱟᱭ ᱨᱮᱱ ᱠᱟᱱᱟ ᱠᱤᱱ ᱢᱟᱦᱟᱨ ᱨᱮ ᱫᱚ ᱢᱟᱱᱮ ᱩᱱᱠᱤᱱ ᱾ ᱥᱤᱫᱟᱹ ᱠᱟᱹᱱᱷᱩ ᱛᱟᱹᱠᱤᱱ ᱥᱤᱫᱟᱹ ᱠᱟᱹᱱᱩ ᱢᱩᱨᱢᱩ ᱛᱟᱹᱠᱤᱱ ᱱᱠᱤᱱ ᱦᱩᱞ ᱢᱟᱱᱮ ᱾ ᱩᱱᱠᱤᱱ ᱤᱝᱨᱮᱡᱽ ᱥᱟᱦ ᱠᱤᱱ ᱞᱟᱹᱲᱦᱟᱹᱭ ᱞᱮᱱᱟ ᱟᱵᱚ ᱡᱟᱭᱜᱟ ᱠᱷᱟᱹᱛᱤᱨ ᱛᱮ ᱾ ᱛᱚ ᱩᱱᱠᱤᱱᱟᱜ ᱦᱳᱭ ᱟᱵᱚ ᱠᱚ ᱱᱟᱦᱟᱪᱟᱨ ᱨᱮ ᱵᱚᱱ ᱛᱟᱦᱮᱱᱟ ᱾ ᱛᱚ ᱟᱵᱚᱣᱟᱜ ᱦᱟᱥᱟ ᱡᱟᱭᱜᱟ ᱠᱚᱨᱮ ᱵᱚᱱ ᱛᱟᱦᱮᱱᱟ ᱚᱱᱟ ᱠᱚ ᱤᱭᱟᱹ ᱛᱮ ᱩᱱᱠᱩ ᱾ ᱩᱱᱠᱩ ᱠᱚ ᱠᱚ ᱞᱟᱹᱲᱦᱟᱹᱭ ᱞᱮᱱᱟ ᱾ ᱛᱚ ᱩᱱᱠᱩ ᱠᱚᱣᱟᱜ ᱯᱚᱨᱚᱵᱽ ᱢᱟᱱᱟ ᱱᱚᱝᱠᱟ ᱫᱚ ᱵᱟᱹᱱᱩᱜ ᱟᱵᱚ ᱤᱱ ᱨᱮ ᱟᱵᱚ ᱯᱷᱨᱤᱰᱟᱹᱢ ᱵᱚᱱ ᱧᱟᱢ ᱠᱮᱫᱟ ᱡᱮᱥᱮ ᱠᱤ ᱟᱵᱚ ᱥᱟᱫᱷᱤᱱ ᱵᱚᱱ ᱧᱟᱢ ᱠᱮᱫᱟ ᱢᱚᱸᱡᱽᱫᱤᱱ ᱵᱚᱱ ᱧᱟᱢ ᱠᱮᱫᱟ᱾ ᱩᱱᱠᱩ ᱞᱟᱹᱲᱦᱟᱹᱭᱮᱱ ᱯᱚᱨᱮᱼᱼ ᱛᱚ ᱟᱵᱚ ᱫᱚ ᱩᱱᱠᱩ ᱥᱟᱨᱦᱟᱣ ᱠᱚ ᱤᱭᱟᱹᱛᱮ ᱟᱵᱚ ᱫᱚ ᱦᱩᱞ ᱢᱟᱦᱟ ᱵᱚᱱ ᱢᱟᱱᱟᱣ ᱮᱫᱟᱡᱟᱹᱥ ᱡᱟᱛᱮ ᱛᱮ ᱡᱮᱢᱚᱱ ᱵᱟᱵᱚᱱ ᱦᱤᱲᱤᱧ ᱠᱚ ᱩᱱᱠᱩ ᱫᱚ ᱢᱟᱱᱮ ᱥᱮᱫᱟᱭ ᱨᱮᱱ ᱟᱵᱚᱣᱟᱜ ᱦᱟᱥᱟ ᱡᱟᱭᱜᱟ ᱠᱚᱼᱼ ᱨᱮᱡ ᱪᱷᱟᱲᱟᱣ ᱠᱮᱫ ᱛᱟᱵᱚᱱᱟ ᱩᱱᱠᱩ ᱤᱭᱟᱹᱛᱮ ᱦᱩᱭᱱᱟ ᱚᱱᱟ ᱫᱚ᱾ ᱚᱱᱟ ᱤᱭᱟᱹᱛᱮ ᱟᱵᱚ ᱫᱚ ᱢᱟᱱᱮ ᱩᱱᱠᱩᱣᱟᱜ ᱩᱱᱠᱩᱣᱟᱜ ᱫᱤᱥᱟᱹ ᱩᱱᱠᱩ ᱫᱤᱥᱟᱹ ᱫᱤᱥᱟᱹ ᱞᱟᱹᱜᱤᱫ ᱛᱮ ᱟᱵᱚ ᱫᱚ ᱦᱩᱞ ᱢᱟᱦᱟ ᱵᱚᱱ ᱢᱟᱱᱟᱣ ᱮᱫᱟ᱾ ᱛᱚ ᱦᱩᱞ ᱢᱟᱦᱟ ᱢᱟᱱᱟᱣ ᱡᱚᱠᱷᱟᱹᱡ ᱫᱚ ᱦᱟᱺᱰᱤ ᱠᱚ ᱟᱹᱠᱷᱨᱤᱧ ᱠᱚᱫᱚ ᱮᱱᱛᱮᱫ ᱵᱤᱡ ᱠᱚᱢᱼᱼ ᱵᱟᱭ ᱜᱟᱱᱚᱜ-ᱟ ᱵᱟᱝ ᱜᱮ ᱚᱱᱟ ᱫᱚᱼᱼ ᱟᱵᱚ ᱫᱚ ᱚᱸᱰᱮ ᱵᱚᱱ ᱪᱟᱞᱟᱜ-ᱟ ᱛᱚ ᱦᱩᱞ ᱢᱟᱦᱟ ᱨᱮ ᱫᱚ ᱱᱚᱝᱠᱟ ᱦᱩᱭᱩᱜ-ᱟ ᱡᱮᱼᱼ ᱪᱟᱞᱟᱣ ᱠᱟᱛᱮᱫ ᱚᱸᱰᱮ ᱩᱱᱠᱤᱱᱟᱜᱼᱼ ᱩᱱᱠᱤᱱᱟᱜ ᱚᱠᱟ ᱞᱮᱠᱟᱧ ᱢᱮᱱᱠᱮᱭᱟ ᱯᱷᱳᱴᱳ ᱛᱟᱦᱮᱸ ᱠᱚᱜ-ᱟ ᱟᱨ᱾ ᱯᱷᱴᱚ ᱢᱟᱱᱮ ᱟᱸ ᱩᱝᱠᱤᱱᱟᱜ ᱵᱤᱥᱚᱭ ᱛᱮᱠᱚ ᱞᱟᱹᱭᱟ ᱢᱤᱫ ᱵᱟᱨ ᱢᱟᱦᱟᱥᱚᱭ ᱢᱟᱦᱟᱥᱚᱭ ᱧᱚᱜ ᱠᱚ᱾ ᱛᱚ ᱩᱱᱠᱩᱣᱟᱜ ᱩᱱᱠᱩᱣᱟᱜ ᱠᱟᱹᱦᱱᱤ ᱟᱸᱡᱚᱢ ᱠᱟᱛᱮᱜ ᱡᱮᱼᱼ ᱟᱵᱚ ᱦᱚᱸᱵᱚᱱ ᱵᱟᱰᱟᱭ ᱠᱮᱭᱟ ᱡᱮ ᱨᱟᱥᱤᱫᱟ ᱨᱮ ᱥᱮᱨᱢᱟ ᱱᱚᱝᱠᱟᱱᱟᱜ ᱦᱩᱭ ᱞᱮᱱᱟ ᱢᱮᱱ ᱠᱟᱛᱮ ᱛᱚᱼᱼ ᱦᱳᱭ ᱟᱨ ᱢᱟᱱᱮ
ᱤᱱᱟᱹᱜ ᱰᱷᱤᱨ ᱚᱱᱠᱟ ᱢᱟᱱᱮ ᱟᱹᱰᱤ ᱨᱟᱹᱥᱠᱟᱹ ᱦᱚᱸ ᱵᱟᱝ ᱞᱟᱜᱟᱜ-ᱟ ᱟᱨ ᱟᱹᱰᱤ ᱫᱩᱠᱩᱜ ᱦᱚᱸ ᱵᱟᱝ ᱞᱟᱜᱟᱜ-ᱟ ᱢᱮᱱᱠᱷᱟᱱ ᱟᱵᱚ ᱫᱚᱼ ᱥᱟᱹᱫᱷᱤᱱ ᱵᱚᱱ ᱧᱟᱢ ᱠᱮᱫᱟ ᱚᱱᱠᱚ ᱤᱭᱟᱹᱛᱮ ᱛᱚ ᱟᱵᱚ ᱫᱚ ᱵᱤᱪ ᱠᱚᱢ ᱩᱱᱠᱩ ᱧᱩᱛᱩᱢ ᱛᱮ ᱢᱚᱸᱡᱽ ᱱᱟᱯᱟᱭ ᱛᱮ ᱵᱚᱨᱪᱚᱢ ᱟᱨ ᱦᱚᱸ ᱢᱚᱸᱡᱽ ᱧᱚᱜ ᱛᱮ ᱦᱩᱭ ᱚᱪᱚᱭ ᱞᱟᱹᱜᱤᱫ ᱛᱮ ᱟᱨᱦᱚᱸ ᱢᱚᱸᱡᱽ ᱢᱚᱸᱡᱽ ᱢᱟᱦᱟᱥᱚᱭ ᱠᱚ ᱢᱚᱸᱡᱽ ᱢᱚᱸᱡᱽ ᱟᱨᱦᱚᱸ ᱪᱤᱪᱤᱫ ᱠᱚᱠᱚ ᱞᱟᱹᱭ ᱭᱟᱵᱚᱱ ᱠᱷᱟᱡ ᱟᱨᱦᱚᱸ ᱢᱟᱱᱮ ᱢᱚᱸᱡᱽ ᱧᱚᱜ ᱵᱚᱱ ᱪᱤᱫ ᱠᱮᱭᱟ ᱟᱨ ᱟᱵᱚ ᱠᱚᱨᱮᱱ ᱜᱤᱫ ᱜᱤᱫᱽᱨᱟᱹ ᱠᱚᱦᱚᱸ ᱡᱟᱛᱮ ᱟᱵᱚ ᱵᱚᱱ ᱞᱟᱹᱭ ᱫᱟᱲᱮᱭᱠᱚ ᱞᱟᱹᱜᱤᱫᱼᱼ
ᱦᱩᱸ ᱡᱟᱛᱮ ᱩᱸᱜ ᱡᱟᱛᱮ ᱢᱟᱱᱮ ᱵᱟᱠᱚ ᱦᱤᱲᱤᱧ ᱵᱟᱠᱟᱷᱟᱡ ᱟᱵᱚ ᱢᱟᱵᱚᱱ ᱵᱟᱰᱟᱭ ᱜᱮᱭᱟ ᱵᱟᱝ ᱟᱵᱚ ᱵᱟᱰᱟᱭ ᱜᱮ ᱱᱚᱛᱮ ᱟᱫᱚ ᱩᱱᱠᱩ ᱠᱟᱹᱴᱤᱡ ᱠᱚ ᱢᱟᱦᱟᱜ ᱵᱟᱠᱚ ᱪᱮᱫ ᱮᱫᱟ ᱵᱟᱠᱷᱟᱡ ᱠᱚ ᱦᱤᱲᱤᱧ ᱤᱫᱤᱭᱟ ᱵᱟᱝᱼᱼ
ᱦᱳᱭ
ᱟᱫᱚ ᱚᱱᱟᱜᱮ ᱢᱟᱱᱮ ᱟᱭᱢᱟ ᱡᱟᱭᱜᱟ ᱨᱮᱞᱤᱧ ᱧᱮᱞᱮᱫᱼᱼ ᱞᱤᱧ ᱦᱚᱸ ᱟᱫᱚ ᱱᱚᱣᱟ ᱫᱚ ᱦᱟᱜ ᱵᱟᱝ ᱢᱚᱡᱽ ᱫᱚ ᱵᱟᱝ ᱦᱩᱭᱩᱜ ᱠᱟᱱᱟ᱾ ᱦᱟᱺᱰᱤ ᱟᱹᱷᱨᱤᱧ ᱫᱚ ᱮᱴᱟᱜ ᱵᱚᱥᱛᱩ ᱟᱹᱷᱨᱤᱧ ᱯᱮ ᱞᱟᱹᱰᱩ ᱠᱚ᱾ ᱪᱮᱫ ᱠᱚ ᱵᱟᱝ
ᱦᱳᱭ ᱟᱭᱢᱟ ᱨᱚᱠᱚᱢᱟᱜ ᱡᱤᱱᱤᱥ ᱢᱟᱱᱮ ᱢᱮᱱᱟᱜ-ᱟ ᱟᱹᱠᱷᱨᱤᱧ ᱡᱤᱱᱤᱥ ᱦᱚᱸ ᱛᱮᱜᱮ ᱟᱵᱚ ᱫᱚ ᱚᱸᱰᱮ ᱵᱚᱱ ᱪᱟᱞᱟᱣ ᱠᱟᱱᱟ ᱢᱤᱫᱴᱮᱡ ᱩᱱᱠᱩᱣᱟᱜ ᱠᱟᱹᱦᱤᱱᱤ ᱟᱸᱡᱚᱢ ᱞᱟᱹᱜᱤᱫ ᱛᱮᱼᱼ ᱟᱫᱚᱢ ᱠᱚᱫᱚ ᱢᱟᱱᱮ ᱱᱮ ᱱᱚᱝᱠᱟᱧ ᱧᱮᱞ ᱠᱮᱫ ᱠᱚᱣᱟ ᱱᱤᱭᱟᱹ ᱵᱟᱨ ᱦᱩᱞ ᱢᱟᱦᱟ ᱯᱟᱨᱚᱢ ᱢᱮᱱᱟ ᱡᱮ ᱱᱚᱝᱠᱟᱧ ᱧᱮᱞ ᱠᱮᱫ ᱠᱚᱣᱟ᱾ ᱟᱫᱚᱢ ᱠᱚᱫᱚ ᱢᱚᱡᱽ ᱢᱚᱡᱽ ᱢᱟᱱᱮ ᱢᱚᱡᱟᱜ ᱠᱟᱛᱷᱟ ᱟᱸᱡᱚᱢ ᱨᱮᱵᱚᱱ ᱪᱟᱞᱟᱣ ᱠᱟᱱᱟ ᱟᱫᱚᱢ ᱠᱚ ᱟᱫᱷᱚᱢ ᱠᱚᱫᱚ ᱠᱟᱛᱷᱟ ᱟᱸᱡᱚᱢ ᱫᱚ ᱵᱟᱠᱚ ᱪᱟᱞᱟᱣ ᱠᱟᱱᱟ ᱦᱩᱞ ᱢᱟᱦᱟ ᱟᱸᱡᱚᱢ ᱫᱚ ᱵᱟᱠᱚ ᱪᱟᱞᱟᱣ ᱠᱟᱱᱟ ᱦᱩᱞ ᱢᱟᱦᱟ ᱧᱮᱞ ᱫᱚ ᱵᱟᱠᱚ ᱪᱟᱞᱟᱣ ᱠᱟᱱᱟ ᱚᱸᱰᱮ ᱫᱚ ᱧᱟᱯᱟᱢᱚᱜ ᱠᱩᱲᱤ ᱠᱚᱲᱟ ᱠᱚ ᱪᱟᱞᱟᱣ ᱠᱟᱱᱟ ᱚᱱᱟ ᱫᱚ ᱵᱤᱡ ᱠᱚᱢ
ᱦᱳᱭ ᱚᱱᱟ ᱦᱚᱸ ᱚᱱᱟ ᱦᱚᱸ ᱵᱟᱹᱞᱤᱧ ᱠᱩᱥᱤᱭᱟᱜ ᱠᱟᱱᱟ ᱟᱹᱞᱤᱧ ᱫᱚ᱾
ᱦᱳᱭ᱾
ᱦᱳᱭ ᱡᱟᱹᱥᱛᱤ ᱜᱮ ᱚᱱᱠᱟ ᱦᱩᱭᱩᱜ ᱠᱟᱱᱟ᱾
ᱦᱳᱭ ᱱᱚᱣᱟ ᱫᱚ ᱵᱩᱡᱷᱟᱹᱣ ᱠᱟᱜ ᱢᱮ ᱟᱵᱚ ᱫᱚ ᱦᱩᱞ ᱢᱟᱦᱟ ᱟᱸᱡᱚᱢ ᱵᱚᱱ ᱪᱟᱞᱟᱣ ᱠᱟᱱᱟ,
ᱠᱩᱲᱤ ᱠᱚᱲᱟ ᱠᱚᱢᱟ ᱢᱟᱱᱮ ᱧᱮᱞᱚᱜ ᱠᱟᱱ ᱜᱮ ᱢᱟᱱᱮ ᱢᱤᱴᱤᱱ ᱟᱸᱡᱚᱢ ᱫᱚ ᱚᱠᱟᱨᱮ ᱢᱤᱫ ᱜᱷᱚᱱᱴᱟ ᱦᱚᱭ ᱫᱩᱲᱩᱵᱚᱜ ᱠᱟᱱᱟ ᱥᱮ ᱵᱟᱝ ᱠᱷᱟᱹᱞᱤ ᱦᱟᱸᱰᱮ ᱥᱤᱫᱩ ᱠᱟᱹᱱᱦᱩ ᱴᱷᱮᱡ ᱮ ᱯᱷᱳᱴᱳᱜᱼᱟ, ᱯᱷᱳᱴᱳ ᱠᱚᱛᱮ ᱯᱳᱥᱴ ᱟᱭ ᱤᱱᱥᱴᱮᱜᱨᱟᱢ, ᱯᱷᱮᱥᱵᱩᱠ ᱨᱮ ᱤᱱᱟᱹᱜᱤ ᱟᱨ ᱦᱟᱸᱱᱛᱮ ᱠᱚ ᱫᱟᱬᱟ ᱵᱟᱲᱟᱭᱟ᱾
ᱦᱳᱭ ᱱᱚᱣᱟ ᱠᱚᱫᱚ ᱵᱤᱪᱠᱚᱢ ᱵᱟᱝ ᱞᱮᱠ ᱜᱮᱭᱟ ᱚᱱᱟ ᱫᱚ ᱵᱟᱹᱲᱤᱡ ᱵᱩᱥᱛᱩ ᱯᱟᱲᱟᱣ ᱱᱟ ᱱᱚᱣᱟ ᱫᱚ ᱟᱵᱚ ᱫᱚ ᱱᱩᱠᱤᱱᱟᱜ ᱧᱩ ᱛᱩᱢ ᱛᱟᱭᱚᱢ ᱫᱚ ᱢᱚᱸᱡ ᱱᱟᱯᱟᱭ ᱛᱮᱵᱩᱱ ᱥᱟᱨᱦᱟᱣ ᱠᱤᱱ ᱞᱟᱹᱜᱤᱫ ᱛᱮ ᱟᱵᱩ ᱵᱚᱱ ᱦᱚᱲ ᱢᱤᱫᱴᱮᱡ ᱤᱭᱟᱹᱨᱮ ᱟᱨ ᱱᱚᱝᱠᱟ ᱦᱩᱭᱩᱜ ᱠᱟᱱᱟ ᱡᱮ ᱮᱠᱫᱚᱢ ᱫᱤᱱᱨᱮ ᱪᱟᱵᱟᱭ ᱞᱟᱹᱜᱤᱫ ᱚᱝᱠᱟ ᱢᱟᱦᱟᱥᱚᱭ ᱢᱟᱦᱟᱥᱚᱭ ᱠᱚ ᱦᱚᱸ ᱵᱟᱝ ᱫᱚ ᱚᱠᱟ ᱞᱮᱠᱟᱧ ᱢᱮᱱ ᱜᱮᱭᱟ ᱩᱝᱠᱩ ᱢᱟᱦᱟᱥᱧᱠᱩ ᱦᱚᱸ ᱵᱟᱝ ᱯᱚᱭᱥᱟ ᱞᱚᱵᱷ ᱵᱟᱝᱫᱚ ᱪᱮᱫ ᱞᱮᱠᱟ ᱢᱟᱱᱮ ᱚᱠᱟ ᱞᱮᱠᱟᱧ ᱢᱮᱱ ᱠᱮᱭᱟ ᱧᱤᱫᱟᱹ ᱥᱮᱫ ᱫᱷᱟᱹᱵᱤᱡ ᱠᱚ ᱦᱩᱭ ᱚᱪᱚᱭᱮᱫᱟ ᱦᱟᱸᱱ ᱛᱮ ᱟᱨᱴᱟ ᱱᱚᱭᱴᱟ ᱧᱤᱫᱟᱹ ᱫᱷᱟᱹᱵᱤᱡ ᱛᱚ ᱚᱱᱟ ᱫᱚ ᱢᱤᱫ ᱦᱤᱥᱟᱹᱵ ᱛᱫᱚ ᱵᱟᱝ ᱞᱮᱠᱟ ᱟᱢ ᱫᱤᱱ ᱨᱮ ᱪᱟᱵᱟᱭ ᱢᱮ ᱚᱱᱟ ᱡᱤᱱᱤᱥᱮ ᱟᱢ ᱡᱟᱦᱟᱸᱱᱟᱜ ᱜᱮ ᱱᱚᱰᱮᱸᱫᱚ ᱯᱨᱳᱜᱨᱟᱢ ᱦᱩᱭᱩᱜ ᱠᱷᱟᱡ ᱫᱚ ᱧᱤᱫᱟᱹ ᱥᱮᱫ ᱫᱚ ᱡᱟᱛᱮ ᱵᱟᱝ ᱦᱩᱭᱩᱜ ᱚᱱᱟ ᱫᱚ ᱤᱧ ᱥᱮᱫ ᱠᱷᱚᱱ ᱦᱚᱸ ᱢᱟᱱᱮ ᱵᱷᱩᱞ ᱜᱮᱭᱟ ᱧᱤᱫᱟᱹ ᱥᱮᱫ ᱦᱩᱭᱩᱜ ᱫᱚ᱾
ᱟᱭᱩᱵ ᱵᱮᱞᱟᱭᱮᱱᱟ ᱪᱟᱵᱟᱭᱱᱟ ᱢᱟᱱᱮ ᱚᱱᱠᱟᱜ ᱜᱮ ᱟᱞᱮ ᱥᱮᱫ ᱨᱮ ᱦᱩᱭᱱᱟ ᱟᱞᱮ ᱠᱷᱚᱡ ᱫᱚ ᱥᱟᱺᱜᱤᱧ ᱜᱮᱭᱟ, ᱛᱟᱣ ᱨᱮᱦᱚᱸ ᱢᱟᱱᱮ ᱟᱞᱮ ᱥᱮᱫ ᱨᱮᱜᱤ᱾ ᱚᱝᱠᱟᱜ ᱜᱮ ᱢᱤᱫᱴᱮᱡ ᱢᱤᱫᱴᱮᱡ ᱠᱚᱲᱟ ᱠᱚ ᱜᱚᱡ ᱠᱮᱫᱮᱭᱟ ᱢᱟᱱᱮ ᱦᱩᱞ ᱢᱟᱦᱟ ᱨᱮᱜᱤ
ᱦᱩᱸ᱾
ᱧᱤᱫᱟᱹ ᱥᱮᱫ ᱠᱚ ᱫᱚᱦᱚ ᱞᱮᱫᱟ᱾ ᱩᱱᱤ ᱦᱚᱸ ᱵᱚᱞᱮ ᱵᱟᱨ ᱦᱚᱲ ᱚᱠᱚᱭᱴᱷᱟᱜ ᱠᱩᱲᱤ ᱵᱟᱝ ᱵᱟᱨ ᱦᱚᱲ ᱠᱚᱲᱟ ᱛᱮᱠᱤᱱ ᱠᱩᱥᱤᱭᱟᱭ ᱠᱟᱱ ᱛᱟᱦᱮᱱᱟ ᱦᱟᱹᱱᱤ ᱦᱚᱸ ᱦᱟᱹᱱᱤ ᱠᱚᱲᱟᱭ ᱵᱟᱰᱟᱭ ᱠᱮᱫᱟᱭ ᱨᱟᱸᱜᱟᱣᱱᱟᱭ ᱚᱱᱛᱮ ᱨᱮᱠᱚ ᱧᱟᱢ ᱠᱮᱫᱮᱭᱟ ᱩᱱᱤ ᱠᱚᱲᱟᱭ ᱟᱡ ᱢᱚᱛᱚᱡ ᱜᱚᱡ ᱠᱮᱫᱮᱭᱟ ᱠᱚ᱾
ᱚ᱾
ᱛᱚ ᱢᱟᱱᱮ ᱪᱮᱫ ᱤᱧ ᱢᱮᱱᱟ, ᱵᱷᱩᱞ ᱫᱚ ᱛᱮᱜ ᱢᱟᱱᱮ ᱧᱤᱫᱟᱹ ᱠᱚ ᱦᱩᱭ ᱦᱚᱪᱚᱠᱟᱫᱼᱟ ᱚᱱᱟᱜᱮ ᱯᱟᱲᱟᱜ ᱠᱟᱱᱟ ᱵᱟᱝ?
ᱦᱚ ᱢᱟᱱᱮ ᱦᱩᱞ ᱢᱟᱦᱟ ᱫᱚ ᱢᱟᱱᱮ ᱡᱟᱦᱟᱸ ᱛᱤᱱᱟᱹᱜ ᱡᱟᱦᱟᱸ ᱞᱮᱠᱟᱱᱟᱜ ᱯᱨᱳᱜᱨᱟᱢ ᱮᱢ ᱦᱩᱭ ᱦᱚᱪᱚᱭ ᱦᱚ ᱡᱟᱦᱟᱸ ᱛᱤᱱᱟᱹᱜ ᱢᱟᱱᱮ ᱱᱤᱭᱟᱹ ᱠᱚ ᱠᱷᱮᱛ ᱨᱮᱱᱟᱜ ᱥᱚᱵ ᱥᱚᱢᱚᱭ ᱜᱮ ᱡᱟᱹᱥᱛᱤ ᱠᱟᱭᱛᱮ ᱯᱨᱳᱜᱨᱟᱢ ᱯᱨᱳᱜᱨᱟᱢ ᱜᱮ ᱰᱷᱮᱨ ᱠᱚ ᱦᱩᱭᱩᱜ ᱠᱟᱱᱟ ᱛᱚ ᱟᱢᱫᱚ ᱧᱤᱫᱟᱹ ᱫᱚ ᱦᱩᱭ ᱩᱪᱤᱛ ᱵᱟᱝ ᱦᱩᱭ ᱞᱟᱜᱟᱜᱼᱟ ᱵᱟᱝ ᱥᱮ?
ᱦᱮᱸ᱾
ᱟᱢ ᱫᱤᱱ ᱨᱮ ᱦᱩᱭ ᱦᱚᱪᱚᱭ ᱢᱮ ᱫᱤᱱ ᱨᱮᱫᱚ ᱢᱟᱱᱮ ᱡᱚᱛᱚ ᱦᱚᱲᱜᱮ ᱥᱟᱯᱷᱟ ᱥᱟᱹᱯᱷᱤ ᱧᱮᱞ ᱢᱮᱟᱭ ᱡᱚᱛᱚ ᱦᱚᱲᱜᱮ᱾ ᱢᱟᱱᱮ ᱡᱚᱛᱚ ᱦᱚᱲᱜᱮ ᱢᱟᱱᱮ ᱢᱚᱸᱡ ᱜᱩᱱᱟᱹᱱ ᱠᱟᱛᱮᱢ ᱪᱟᱞᱟᱣ ᱞᱮᱱᱠᱷᱟᱱ ᱟᱨ ᱢᱚᱸᱡ ᱟ ᱟᱸᱡᱚᱢ ᱟᱜᱩ ᱢᱚᱸᱡᱽ ᱟᱜ ᱛᱟᱦᱮᱱᱟ ᱱᱤᱡᱮᱨ ᱱᱤᱡᱮᱨ ᱥᱟᱨᱮᱡ ᱫᱤᱱ ᱨᱮ ᱟᱨᱦᱚᱸᱼᱼ ᱫᱤᱱ ᱨᱮ ᱱᱤᱡᱮᱨ ᱢᱚᱸᱡᱽ ᱦᱩᱭᱩᱜ ᱞᱟᱹᱜᱤᱫ ᱢᱚᱸᱡᱽ ᱛᱟᱦᱮᱱ ᱞᱟᱹᱜᱤᱫ ᱟᱢ ᱚᱱᱟ ᱠᱚᱢ ᱪᱮᱫ ᱫᱚᱦᱚᱭᱟ ᱦᱳᱭ ᱦᱩᱭ ᱫᱟᱲᱮᱭᱟᱜᱼᱟ ᱟᱢ ᱡᱩᱫᱤ ᱛᱮᱦᱤᱧ ᱜᱟᱯᱟ ᱚᱱᱟ ᱠᱚᱢ ᱟᱸᱡᱚᱢ ᱠᱮᱫᱟ ᱢᱚᱸᱡᱽ ᱛᱮᱼᱼ ᱛᱚ ᱟᱢ ᱢᱚᱸᱡᱽ ᱛᱮᱢ ᱟᱸᱡᱚᱢ ᱠᱟᱫᱟ ᱟᱢ ᱦᱤᱡᱩᱜ ᱠᱟᱱ ᱫᱤᱱ ᱨᱮ ᱡᱩᱫᱤ ᱟᱢ ᱢᱚᱸᱡᱽ ᱧᱚᱜ ᱦᱚᱲ ᱮᱢ ᱦᱩᱭ ᱞᱮᱱ ᱠᱷᱟᱱ ᱛᱷᱚᱲᱟ ᱜᱟᱱ ᱢᱟᱱᱮ ᱛᱷᱚᱲᱟ ᱥᱮᱬᱟ ᱧᱚᱜ ᱦᱚᱲ ᱮᱢ ᱦᱩᱭ ᱞᱮᱱᱠᱷᱟᱱ ᱦᱩᱭ ᱫᱟᱲᱮᱭᱟᱜ ᱡᱟᱭᱜᱟ ᱨᱮᱜᱮ ᱟᱨ ᱛᱤᱸᱜᱩ ᱟᱢᱦᱚᱢ ᱛᱤᱸᱜᱩ ᱯᱟᱲᱟᱣ ᱞᱮᱱᱠᱷᱟᱡ ᱵᱟᱭ ᱪᱟᱱᱥ ᱛᱚ ᱟᱢ ᱱᱚᱣᱟ ᱠᱚ ᱛᱤᱦᱤᱧ ᱜᱟᱯᱟ ᱫᱤᱱ ᱨᱮ ᱡᱩᱫᱤ ᱟᱢ ᱚᱱᱟ ᱠᱚ ᱵᱟᱢ ᱟᱸᱡᱚᱢ ᱟᱠᱟᱫᱼᱟ ᱛᱚ ᱟᱢᱼᱼ ᱦᱤᱡᱩᱜ ᱠᱟᱱ ᱫᱤᱱ ᱨᱮ ᱟᱢ ᱨᱮᱱ ᱜᱤᱫᱽᱨᱟᱹ ᱥᱮ ᱮᱴᱟᱜ ᱠᱚᱨᱮᱱ ᱵᱚᱭᱦᱟ ᱢᱤᱥᱨᱟ ᱠᱚ ᱟᱢ ᱪᱮᱫ ᱮᱢ ᱞᱟᱹᱭ ᱟᱠᱚᱼᱼ ᱠᱚᱣᱟ
ᱟᱹᱰᱤ ᱟᱸᱴ ᱫᱚᱨᱠᱟᱨᱼᱼ
ᱦᱳᱭ ᱫᱩᱠ ᱟᱹᱰᱤ ᱫᱩᱠ ᱨᱮᱭᱟᱜ ᱠᱟᱛᱷᱟ ᱡᱩᱫᱤ ᱟᱢ ᱱᱮ ᱛᱮᱦᱤᱧ ᱜᱟᱯᱟ ᱨᱮ ᱵᱟᱢ ᱟᱸᱡᱚᱢ ᱠᱚᱣᱟ ᱩᱱᱠᱩ ᱠᱟᱛᱷᱟᱼᱼ ᱦᱤᱡᱩᱜ ᱠᱟᱱ ᱱᱤᱛ ᱫᱚ ᱟᱢ ᱪᱮᱠᱟ ᱛᱮᱢ ᱞᱟᱹᱭ ᱫᱟᱲᱮ ᱟᱠᱚᱣᱟ ᱡᱮ ᱱᱚᱣᱟ ᱠᱚ ᱱᱚᱣᱟ ᱠᱚ ᱦᱩᱭ ᱞᱮᱱᱟ ᱢᱮᱱ ᱠᱟᱛᱮᱫ ᱚᱱᱟ ᱠᱚᱫᱚᱼᱼ
ᱟᱨ ᱧᱤᱫᱟᱹ ᱦᱩᱭ ᱠᱟᱛᱮᱫ ᱢᱟᱱᱮ ᱚᱱᱠᱟ ᱨᱮᱯ ᱠᱮᱥ ᱠᱚ ᱦᱩᱭᱩᱜ ᱠᱟᱱᱟ ᱵᱟᱝ ᱟᱯᱮ ᱥᱮᱫ ᱵᱟᱝ ᱫᱚ ᱦᱩᱭᱩᱜ ᱠᱟᱱᱟ ᱵᱟᱝ ᱫᱚ ᱵᱟᱝ ᱦᱟᱜ
ᱚᱱᱟ ᱠᱚᱫᱚ ᱢᱟᱱᱮᱼᱼ ᱚᱠᱟ ᱞᱮᱠᱟᱧ ᱢᱮᱱ ᱠᱮᱭᱟ ᱚᱱᱟ ᱠᱚᱫᱚ ᱵᱟᱝ ᱟᱸᱡᱚᱢ ᱵᱟᱲᱟᱣ ᱟᱠᱟᱱᱟ ᱟᱸᱡᱚᱢ ᱫᱚ ᱦᱩᱭ ᱫᱚ ᱦᱩᱭ ᱵᱟᱲᱟᱜ ᱠᱟᱱ ᱜᱮᱭᱟ ᱡᱟᱹᱱᱤᱡ ᱟᱫᱚ ᱚᱱᱟᱼ ᱱᱤᱛᱚᱜ ᱢᱟ ᱞᱟᱦᱟ ᱫᱚ ᱢᱟᱱᱮ ᱦᱳᱭᱼᱼ ᱞᱟᱦᱟ ᱠᱚᱫᱚ ᱢᱟᱱᱮ ᱦᱩᱭ ᱵᱟᱲᱟᱜ ᱠᱟᱱ ᱛᱟᱦᱮᱱᱚᱜ ᱜᱮᱭᱟ ᱱᱤᱛᱚᱜ ᱫᱚ ᱦᱟᱸᱜ ᱧᱮᱞ ᱢᱮ ᱰᱟᱣᱩᱱ ᱠᱟᱱᱟ ᱰᱟᱣᱩᱱ ᱫᱚᱼᱼ ᱛᱷᱚᱲᱟ ᱢᱟᱱᱮ ᱫᱤᱱ ᱨᱮᱜᱮ ᱠᱚ ᱪᱟᱵᱟᱭ ᱮᱫ ᱠᱟᱱᱛᱮ ᱯᱨᱳᱜᱨᱟᱢ ᱠᱚ ᱡᱟᱹᱥᱛᱤ ᱠᱟᱭᱛᱮ ᱛᱚᱵᱮ ᱜᱚᱝᱠᱮ ᱟᱯᱮ ᱥᱮᱫ ᱫᱚ ᱚᱱᱟᱼᱼ ᱦᱩᱞ ᱢᱟᱦᱟ ᱠᱚᱨᱮ ᱫᱚ ᱡᱟᱹᱥᱛᱤ ᱠᱟᱭ ᱛᱮ ᱪᱮᱫ ᱪᱮᱫ ᱛᱮᱠᱚ ᱢᱟᱱᱮ ᱚᱠᱟ ᱞᱮᱠᱟᱧ ᱢᱮᱱ ᱠᱮᱭᱟ ᱚᱠᱟ ᱫᱚ ᱢᱚᱡᱽ ᱢᱚᱡᱽ ᱢᱟᱦᱟ ᱥᱮ ᱞᱟᱹᱴᱩ ᱞᱟᱹᱴᱩᱧᱚᱜ ᱠᱚᱫᱚ ᱢᱟᱱᱮ ᱟᱛᱟᱝ ᱫᱟᱨᱟᱢ ᱥᱮ ᱵᱟᱠᱚ ᱟᱛᱟᱝ ᱫᱟᱨᱟᱢ ᱵᱟᱲᱟ ᱞᱮᱫ ᱠᱚᱣᱟ
ᱦᱮᱸ ᱟᱛᱟᱝ ᱫᱟᱨᱟᱢ ᱠᱚ ᱜᱮᱭᱟ ᱠᱚᱼᱼ
ᱦᱳᱭ ᱟᱫᱚ ᱪᱮᱫᱼᱼ ᱪᱮᱫ ᱛᱮᱠᱚ ᱟᱛᱟᱝ ᱫᱟᱨᱟᱢ ᱠᱚᱣᱟ ᱡᱮᱥᱮ ᱠᱤ ᱱᱚᱝᱠᱟ ᱡᱮ ᱛᱩᱢᱫᱟᱜ ᱴᱟᱢᱟᱠ ᱛᱮ ᱥᱮ ᱚᱱᱠᱟᱼᱼ ᱡᱟᱦᱟᱱᱟᱜ ᱤᱭᱟᱹ ᱛᱮᱜᱮ ᱮᱱᱮᱡ ᱥᱮᱨᱮᱧ ᱛᱮᱜᱮ ᱢᱟᱱᱮ ᱚᱱᱠᱟ ᱵᱚᱠᱥᱼᱼ ᱪᱮᱫ ᱮᱱᱮᱡ ᱥᱮᱨᱮᱧ ᱛᱮ ᱜᱮ
ᱮᱱᱮᱡ ᱥᱮᱨᱮᱧ ᱛᱮᱜᱮ
ᱵᱚᱠᱥ ᱨᱮᱭᱟᱜ ᱮᱱᱮᱡ ᱥᱮᱨᱮᱧ ᱛᱮᱜᱮᱼᱼ
ᱦᱮᱸ ᱦᱮᱸ ᱟᱨ ᱛᱩᱢᱫᱟᱜ ᱴᱟᱢᱟᱠ ᱠᱚ ᱛᱟᱦᱮᱱᱟ ᱛᱩᱢᱫᱟᱜ ᱤᱱ ᱨᱮᱢᱟ ᱢᱟᱱᱮ ᱚᱱᱟ ᱦᱚᱸ ᱛᱟᱦᱮᱱ ᱜᱮᱭᱟ ᱟᱨ ᱮᱱᱮᱡ ᱥᱮᱨᱮᱧ ᱫᱚ ᱦᱟᱸᱜ ᱚᱱᱠᱟᱼᱼ ᱵᱚᱠᱥ ᱫᱚ ᱢᱟᱱᱮ ᱵᱟᱠᱚ ᱮᱱᱮᱡ ᱥᱮᱨᱮᱧᱚᱜᱼᱟ ᱵᱚᱠᱥ ᱫᱚ ᱢᱟᱱᱮ ᱠᱷᱟᱹᱞᱤ ᱚᱱᱟ ᱦᱚᱦᱚᱭ ᱟᱠᱚ ᱢᱟᱭᱤᱠ ᱛᱮᱼᱼ
ᱦᱚᱭ ᱡᱮᱭᱥᱮ ᱠᱤ ᱦᱤᱡᱩᱜ ᱠᱟᱱᱟᱭ ᱢᱮᱱ ᱠᱟᱛᱮ ᱱᱩᱭ ᱢᱟᱦᱼᱼ
ᱦᱩᱸ ᱦᱩᱸ ᱦᱮᱸ ᱦᱮᱸ ᱱᱩᱭ ᱟᱛᱟᱝ ᱫᱟᱨᱟᱢᱮᱭᱟ ᱵᱟᱠᱦᱟᱭ ᱦᱟᱹᱱᱤ ᱫᱚ ᱦᱟᱸᱜ ᱚᱠᱟ ᱨᱮᱼᱼ ᱵᱩᱡᱷᱟᱹᱣᱟ ᱵᱟᱝ ᱩᱱᱤ ᱠᱚᱴᱷᱟᱭ ᱜᱟᱢᱪᱷᱟ ᱤᱫᱤ ᱪᱟᱯ ᱪᱩᱯ ᱛᱮ ᱦᱚᱸ ᱟᱨ ᱦᱚᱲ ᱫᱚᱼᱼ ᱚᱠᱟ ᱨᱮ ᱠᱚᱭᱚᱜ ᱜᱮᱭᱟ ᱢᱟᱱᱮ ᱵᱟᱢ ᱨᱚᱲ ᱵᱟᱲᱟᱭ ᱠᱷᱟᱡ ᱫᱚ
ᱦᱳᱭ
ᱚᱱᱟ ᱛᱮ ᱢᱟᱱᱮ ᱨᱳᱰ ᱛᱚ ᱱᱤᱧᱡᱮ ᱨᱮᱦᱚᱸ ᱛᱤᱱᱟᱹᱜ ᱮᱢ ᱨᱚᱲᱟ ᱵᱟᱝ ᱵᱚᱠᱥ ᱛᱟᱦᱮᱱ ᱡᱟᱹᱨᱩᱲᱟ ᱩᱱᱟᱹᱜ ᱰᱦᱮᱨ ᱰᱦᱮᱨ ᱦᱚᱲ
ᱦᱳᱭ
ᱚᱱᱠᱟ ᱢᱟᱱᱮ ᱮᱱᱮᱡ ᱥᱮᱨᱮᱧ ᱫᱚ ᱦᱟᱸᱜ ᱮᱱᱮᱡ ᱥᱮᱨᱮᱧ ᱫᱚ ᱦᱟᱸᱜ ᱡᱟᱹᱥᱛᱤ ᱵᱟᱞᱮ ᱤᱭᱟᱹ ᱚᱱᱠᱟ ᱤᱭᱟᱹ ᱫᱚ ᱢᱟᱱᱮ ᱵᱚᱠᱥ ᱛᱮᱱᱟᱜ ᱫᱚᱼᱼ ᱛᱩᱢᱫᱟᱜ ᱴᱟᱢᱟᱠ ᱛᱮᱜᱮ ᱥᱚᱢᱟᱡᱽ ᱨᱮᱱᱟᱜ ᱜᱮ ᱪᱟᱞᱟᱜᱼᱟ ᱟᱨ ᱦᱚᱸ ᱟᱞᱮᱼᱼ ᱞᱮ ᱚᱱᱛᱮ ᱨᱮᱠᱚ ᱤᱭᱟᱹ ᱠᱮᱫᱟᱢ ᱢᱟᱨᱤᱭᱟᱢ ᱵᱮᱱ ᱧᱮᱞ ᱠᱮᱫᱮ ᱜᱮᱭᱟ ᱵᱟᱝ ᱡᱷᱟᱲᱠᱷᱚᱸᱰ ᱨᱤᱱᱤᱡ᱾
ᱦᱳᱭ ᱧᱮᱞ ᱫᱚᱞᱤᱧ ᱧᱮᱞ ᱵᱟᱲᱟ ᱞᱮᱫᱮ ᱜᱮᱭᱟ᱾
ᱦᱳᱭ ᱩᱱᱤ ᱠᱚ ᱟᱹᱜᱩ ᱠᱟᱫᱮᱭᱟ ᱟᱨᱠᱚ ᱯᱩᱨᱟᱹ ᱩᱱᱤ ᱦᱩᱭ ᱥᱮᱨᱮᱧ ᱮᱫᱟ ᱚᱸᱰᱮ ᱟᱹᱣᱲᱤ ᱜᱮᱠᱚ ᱰᱟᱱᱥ ᱫᱟᱠᱚ ᱠᱚᱲᱟ ᱦᱚᱲ ᱪᱷᱟᱹᱯᱨᱤ᱾
ᱦᱩᱸ,
ᱫᱚᱱ ᱵᱟᱲᱟᱭ ᱠᱟᱱᱟ ᱠᱚ᱾
ᱦᱩᱸ,
ᱟᱫᱚ ᱱᱚᱣᱟ ᱫᱚ ᱢᱚᱡᱽ ᱵᱟᱝ ᱦᱩᱭ ᱞᱮᱱᱟ ᱵᱟᱝ?
ᱦᱳᱭ ᱜᱚᱝᱠᱮ᱾ ᱛᱚᱵᱮ ᱜᱚᱝᱠᱮ ᱪᱮᱫ ᱠᱚ ᱢᱮᱱᱟ, ᱚᱠᱟᱞᱮᱠᱟ ᱮᱱᱦᱚᱸ ᱦᱩᱭ ᱵᱟᱲᱟᱭᱮᱱᱟ ᱢᱟᱱᱮ ᱟᱯᱮ ᱥᱮᱫ ᱫᱚ ᱮᱱᱦᱚᱸ ᱦᱩᱞ ᱢᱟᱦᱟ ᱠᱚ? ᱢᱟᱱᱮ ᱚᱱᱠᱟ ᱚᱱᱠᱟ ᱯᱷᱩᱭᱪᱟᱹ ᱠᱚ ᱪᱮᱫ ᱠᱚ ᱚᱱᱠᱟ ᱵᱟᱝ ᱦᱩᱭ ᱵᱟᱲᱟ ᱞᱮᱱᱟ?
ᱯᱩᱡᱟᱹ?
ᱦᱳᱭ ᱜᱚᱢᱠᱮ᱾
ᱦᱮᱸ ᱯᱩᱡᱟᱹ ᱫᱚ ᱦᱩᱭ ᱮᱱᱟ ᱚᱸᱰᱮ ᱠᱚ ᱜᱩᱱ ᱠᱚ ᱯᱩᱡᱟᱹᱣᱟᱜ ᱠᱤᱱᱟ ᱵᱟᱝ?
ᱦᱳᱭ᱾ ᱛᱚ ᱟᱞᱮ ᱥᱮᱫ ᱫᱚ ᱱᱚᱝᱠᱟ ᱦᱩᱭᱱᱟ ᱜᱚᱝᱠᱮ ᱡᱮ ᱚᱸᱰᱮ ᱛᱷᱚᱲᱟ ᱢᱩᱨᱛᱤ ᱛᱟᱦᱮᱱᱟ ᱢᱩᱨᱛᱤ ᱢᱩᱨᱛᱤ ᱞᱮᱠᱟ ᱩᱱᱠᱤᱱᱟᱜ ᱯᱤᱠᱪᱟᱨ ᱯᱷᱳᱴᱳ ᱛᱟᱦᱮᱱᱟ ᱛᱚ ᱚᱱᱟ ᱯᱷᱮᱰ ᱨᱮ ᱛᱟᱦᱮᱱᱟ ᱟᱨᱦᱚᱸ ᱚᱸᱰᱮ ᱦᱚᱸ ᱢᱟᱱᱮ ᱚᱸᱰᱮ ᱫᱚ ᱢᱟᱱᱮ, ᱛᱷᱚᱲᱟ ᱟᱱᱩ ᱤᱭᱟᱹᱭᱟ ᱟᱨ ᱚᱱᱟ ᱠᱷᱚᱱ ᱥᱟᱭᱤᱰ ᱧᱚᱜ ᱨᱮ ᱚᱱᱠᱟ ᱤᱭᱟᱹ ᱞᱮᱠᱟ ᱠᱚ ᱠᱚ ᱵᱮᱱᱟᱣᱟ ᱢᱟᱱᱮ ᱪᱮᱫ ᱞᱮᱠᱟᱧ ᱢᱮᱱ ᱠᱮᱭᱟ ᱟᱸᱜ ᱤᱭᱟᱹ ᱡᱟᱦᱮᱨ ᱞᱮᱠᱟ ᱚᱱᱠᱟ ᱤᱭᱟᱹ ᱞᱮᱠᱟ ᱚᱲᱟᱜ ᱠᱚ ᱵᱮᱱᱟᱣ ᱫᱤᱭᱮ ᱛᱷᱚᱲᱟ ᱛᱷᱚᱲᱟᱜᱟᱱ ᱢᱟᱱᱮ ᱚᱱᱠᱟ ᱛᱚ ᱚᱸᱰᱮ ᱚᱱᱰᱮ ᱯᱩᱡᱟᱹ ᱟᱫᱚᱢ ᱠᱩ ᱫᱚ ᱚᱠᱚᱭᱴᱟᱜ ᱫᱚ ᱯᱩᱡᱟᱹ ᱥᱟᱱᱟᱭ ᱢᱮᱠᱟᱱ ᱫᱚ ᱚᱸᱰᱮ ᱯᱩᱡᱟᱹᱭ ᱢᱮ ᱩᱱᱠᱤᱱ ᱧᱩᱛᱩᱢ ᱛᱮ ᱥᱮ? ᱚᱠᱟ ᱞᱮᱠᱟ ᱤᱧᱦᱚᱸ ᱩᱱᱟᱹᱜ ᱢᱚᱡᱽ ᱵᱟᱹᱧ ᱵᱟᱲᱟᱭᱟ ᱢᱮᱱᱠᱷᱟᱱ ᱚᱱᱠᱟ ᱠᱚ ᱵᱮᱱᱟᱣ ᱞᱮᱫᱟ᱾ ᱛᱚ ᱩᱱᱠᱤᱱ ᱧᱩᱛᱩᱢ ᱛᱮᱢ ᱯᱩᱡᱟᱹᱭᱟ ᱟᱨ ᱚᱸᱰᱮ ᱠᱷᱚᱡ ᱛᱷᱚᱲᱟ ᱯᱩᱡᱟᱹ ᱵᱟᱲᱟ ᱠᱟᱛᱮᱫ ᱟᱢ ᱚᱸᱰᱮ ᱛᱷᱚᱲᱟ ᱜᱟᱱ ᱢᱚᱦᱟᱥᱚᱭ ᱠᱚᱣᱟᱜ ᱠᱟᱛᱷᱟ ᱠᱚ ᱟᱸᱡᱚᱢ ᱢᱮ᱾
ᱦᱮᱸ ᱦᱮᱸ, ᱚᱱᱠᱟ ᱜᱮ ᱦᱩᱭᱩᱜ ᱠᱟᱱᱟ ᱟᱞᱮᱥᱮᱫ ᱢᱟᱱᱮ ᱚᱱᱠᱟ ᱠᱟᱹᱴᱤᱡ ᱠᱟᱹᱴᱤᱡ ᱠᱚ ᱵᱮᱱᱟᱣᱟ᱾᱾
ᱦᱮᱸ, ᱢᱚᱡᱽ ᱜᱮ ᱛᱚᱵᱮ ᱦᱩᱭ ᱵᱟᱲᱟᱭᱱᱟ ᱵᱟᱝ ᱥᱮ? ᱦᱩᱲᱩ ᱨᱚᱦᱚᱭ ᱠᱚᱫᱚ ᱜᱚᱢᱠᱮ ᱟᱹᱣᱨᱤᱭᱟᱜᱼᱟ ᱟᱹᱣᱨᱤ ᱫᱚ, ᱫᱟᱜ ᱜᱮ ᱵᱟᱹᱱᱩᱜ ᱟᱠᱟᱫ ᱦᱟᱸᱜ ᱱᱤᱭᱟᱹ ᱱᱟᱠᱷᱟ ᱢᱟ?
ᱟᱞᱮ ᱫᱚ ᱪᱟᱜ, ᱦᱮᱸ ᱪᱟᱵᱟ ᱠᱮᱫᱟᱞᱮ ᱟᱞᱮ ᱫᱚ᱾
ᱦᱚᱸ ᱢᱚᱡᱽ ᱜᱮ ᱡᱟᱹᱱᱤᱡ ᱫᱟᱜ ᱧᱟᱢ ᱮᱫᱟ ᱟᱯᱮᱥᱮᱫ ᱫᱚ ᱵᱟᱝ ᱥᱮ?
ᱫᱟᱜ ᱫᱚᱭ ᱫᱟᱜ ᱮᱜ ᱠᱟᱱ ᱜᱮᱭᱟ ᱟᱨ ᱵᱟᱝ ᱦᱚᱸ ᱵᱟᱝ ᱞᱮ ᱠᱟᱜᱮ ᱢᱟᱱᱮ ᱟᱹᱰᱤ ᱤᱭᱟᱹ ᱚᱱᱠᱟ ᱢᱟᱱᱮ, ᱵᱟᱭ ᱫᱟᱜ ᱮᱫ ᱠᱟᱱ ᱛᱟᱦᱮᱱᱟ ᱵᱟᱭ ᱫᱟᱜ ᱮ ᱠᱟᱱ ᱛᱟᱦᱮᱱᱟ ᱢᱤᱫ ᱫᱚᱢᱮ ᱫᱟᱜ ᱠᱮᱫᱟ᱾ ᱴᱮᱠᱴᱟᱨ ᱛᱮ ᱟᱠᱵᱟᱠ ᱞᱮ ᱥᱤ, ᱥᱤ ᱜᱚᱫ ᱠᱮᱫᱟ ᱟᱨ ᱨᱚᱦᱚᱭ ᱪᱟᱵᱟ᱾
ᱛᱚᱵᱮ ᱜᱚᱝᱠᱮ ᱟᱯᱮ ᱥᱮᱫ ᱫᱚ ᱡᱤᱣᱮᱫ ᱡᱤᱯᱮ ᱠᱚᱫᱚ ᱵᱟᱹᱱᱩᱜ ᱠᱟᱜᱼᱟ ᱥᱮ ᱪᱮᱫ?
ᱪᱮᱫᱠᱟ?
ᱡᱟᱹᱯᱟᱹᱭ ᱠᱚ ᱢᱟᱱᱮ ᱡᱟᱹᱯᱟᱹᱭ ᱱᱟᱞᱟ ᱫᱟᱜ ᱱᱟᱹᱭ ᱫᱟᱜ ᱚᱱᱠᱟ ᱫᱟᱜ ᱫᱚ ᱨᱚᱦᱚᱭ ᱫᱚ ᱵᱟᱝ?
ᱢᱟᱱᱮ ᱟᱞᱮᱭᱟᱜ ᱴᱚᱞᱟ ᱱᱚᱛᱮᱫ ᱫᱚ ᱦᱟᱸᱜ ᱢᱟᱱᱮ ᱵᱟᱝ ᱪᱟᱞᱟᱜ ᱠᱟᱱᱟ ᱫᱟᱜ, ᱢᱟᱱᱮ ᱚᱠᱟ ᱥᱮᱫ ᱠᱷᱚᱱ ᱞᱮ ᱟᱹᱜᱩᱭ ᱚᱱᱛᱮ ᱛᱷᱚᱲᱟ ᱠᱚ ᱜᱚᱸᱰᱚᱜᱚᱞ ᱜᱚᱫᱟ ᱚᱠᱚᱭᱴᱟᱜ ᱦᱚᱲ ᱪᱚᱝ ᱵᱟᱭ ᱮᱢᱚᱜ ᱠᱟᱱ ᱛᱟᱦᱮᱱᱟ ᱵᱚᱞᱮ᱾
ᱦᱚᱸ᱾ ᱢᱩᱥᱠᱤᱞ ᱜᱮᱭᱟ ᱟᱞᱟᱜ
ᱠᱮᱥ ᱞᱮᱫᱟ ᱠᱚ ᱢᱟᱱᱮ ᱯᱩᱞᱤᱥ ᱠᱚ ᱢᱮᱱ ᱞᱮᱫᱟ ᱪᱮᱫᱟᱜ ᱡᱩᱫᱤ ᱵᱟᱭ ᱮᱢᱚᱜ ᱠᱷᱟᱡ ᱢᱟᱱᱮ ᱟᱭᱟᱜ ᱪᱟᱹᱠᱨᱤ ᱪᱟᱞᱟᱜᱼᱟ ᱛᱟᱢ ᱛᱮ ᱟᱨᱦᱚᱸ ᱢᱟᱱᱮ ᱤᱭᱟᱹ ᱦᱚᱸ ᱵᱟᱭ ᱵᱮᱱᱟᱣ ᱦᱚᱪᱚ ᱠᱟᱱᱟ ᱵᱟᱝ ᱥᱩᱥ ᱜᱮᱴ ᱢᱟᱱᱮ ᱩᱱᱠᱩᱭ ᱢᱟᱱᱟᱣᱮᱫ ᱠᱚᱣᱟ ᱟᱨᱦᱚᱸ ᱤᱱᱠᱩ ᱮᱱᱠᱟ ᱛᱮᱜᱮ ᱚᱠᱟ ᱞᱮᱠᱟ ᱵᱟᱝ ᱠᱤᱱ ᱠᱚ ᱵᱟᱠᱷᱟᱡ ᱡᱟᱹᱯᱟᱹᱭ ᱫᱚ ᱢᱮᱱᱟᱜ ᱜᱮᱭᱟ ᱢᱟᱱᱮ ᱫᱟᱜ ᱜᱮ ᱢᱟᱱᱮ ᱩᱱᱤ ᱦᱚᱲ ᱵᱟᱭ ᱦᱮᱡ ᱦᱚᱪᱚᱣᱟᱜ ᱠᱟᱱᱟ ᱚᱱᱠᱟᱛᱮ ᱦᱤᱡᱩᱜᱼᱟ ᱵᱟᱝ ᱫᱟᱜ᱾
ᱦᱚᱸ᱾
ᱛᱟᱢᱟ ᱥᱚᱢᱚᱭ ᱢᱟ ᱯᱟᱨᱚᱢ ᱮᱱ ᱟᱨ ᱟᱨ ᱢᱤᱫ ᱫᱷᱟᱣᱤᱱ ᱠᱚᱞ ᱵᱤᱱᱟ᱾
ᱢᱲ ᱦᱩᱭᱩᱜᱼᱟ᱾
ᱱᱟᱣᱟ ᱮᱯ ᱨᱮᱜᱮ ᱦᱟᱸᱜ ᱛᱟᱦᱮᱱ ᱵᱤᱱ᱾
ᱦᱚᱭ᱾
ᱢᱟ ᱛᱚᱵᱮ ᱡᱚᱦᱟᱨ᱾
ᱢᱟ ᱡᱚᱦᱟᱨ᱾